ᱦᱮᱸ, ᱡᱚᱦᱟᱨ ᱜᱚᱝᱠᱮ᱾ ᱦᱮᱸ, ᱱᱟᱯᱟᱭ ᱛᱮ ᱟᱸᱡᱚᱢᱚᱜ ᱠᱟᱱᱟ?
ᱦᱮᱸᱻ, ᱱᱟᱯᱟᱭ ᱜᱮ ᱟᱸᱡᱚᱜ ᱠᱟᱱᱟ, ᱟᱨ ᱟᱹᱞᱤᱧᱟᱜ ᱜᱮ ᱦᱟᱸᱜ ᱵᱮᱱ ᱪᱮᱠ ᱧᱚᱜᱟ ᱛᱷᱚᱲᱟ ᱱᱮᱴᱣᱚᱠ ᱰᱤᱥᱴᱟᱵᱮᱜ ᱛᱟᱦᱮᱸᱻ ᱟᱫᱚ ᱱᱤᱛᱚᱜ ᱫᱚ ᱦᱟᱸᱜ ᱚᱣᱟᱭᱯᱷᱟᱭ ᱥᱮᱜ ᱞᱤᱧ ᱦᱮᱡ ᱠᱟᱱᱟ, ᱟᱫᱚ ᱚᱱᱟ ᱵᱟᱸᱥ ᱡᱚᱢ ᱵᱟᱝ ᱰᱤᱥᱴᱟᱯᱚ ᱦᱟᱸᱜ᱾
ᱚ ᱦᱮᱸ᱾ ᱛᱟᱦᱞᱮ ᱜᱚᱝᱠᱮ ᱤᱭᱟᱹ, ᱦᱩᱲᱩ ᱨᱚᱦᱚᱭ ᱠᱚᱫᱚ ᱛᱤᱱᱟᱹᱜ ᱥᱟᱺᱜᱤᱧ ᱜᱮᱛᱟ ᱯᱮ?
ᱦᱳᱭ ᱜᱚᱝᱠᱮ, ᱦᱩᱲᱩ ᱨᱚᱦᱚᱭ ᱫᱚ ᱱᱚᱜᱼᱚᱭ ᱱᱟᱦᱟᱜ ᱟᱹᱰᱤ ᱵᱮᱥ ᱜᱮ ᱪᱟᱞᱟᱜ ᱠᱟᱱᱟ ᱟᱨ ᱱᱚᱜᱼᱚᱭ ᱱᱟᱦᱟᱸ ᱞᱟᱦᱟ ᱛᱮ ᱠᱷᱚᱡ ᱫᱚ ᱰᱷᱤᱨ ᱠᱚ ᱫᱚ ᱟᱹᱫᱷᱤ ᱠᱟᱱᱟ ᱱᱟᱦᱟᱸ ᱟ ᱱᱚᱜᱼᱚᱸᱭ ᱢᱩᱪᱟᱹᱜ ᱥᱮᱡ ᱜᱮ ᱟᱲᱜᱚᱢ ᱠᱟᱱᱟ ᱦᱟᱸᱜ ᱱᱤᱛᱚᱜ ᱫᱚ᱾ ᱟᱨ ᱟᱯᱮ ᱥᱮᱭᱟᱜ ᱜᱚᱝᱠᱮᱢ ᱞᱟᱹᱭᱟ ᱪᱮᱜ ᱞᱮᱠᱟ?
ᱦᱮᱸ ᱜᱚᱝᱠᱮ, ᱟᱞᱮ ᱥᱮᱜ ᱦᱚᱸ, ᱦᱮᱸᱻ, ᱟᱞᱮ ᱥᱮᱜ ᱦᱚᱸ ᱜᱚᱝᱠᱮ, ᱦᱩᱲᱩ ᱨᱚᱦᱚᱭ ᱠᱚᱫᱚ ᱟᱸ ᱵᱟᱹᱭᱦᱟᱹᱲ ᱠᱚᱫᱚ ᱯᱨᱟᱭ ᱦᱩᱭ ᱦᱮᱜ ᱟᱠᱟᱱᱟ᱾ ᱟᱫᱚ ᱜᱷᱩᱴᱩ ᱠᱚᱜᱮ ᱦᱟᱸᱜ ᱵᱟᱠᱤ ᱢᱮᱱᱟᱜᱼᱟ, ᱚᱱᱟ ᱨᱮᱜ ᱜᱷᱩᱴᱩ ᱠᱚ ᱨᱚ ᱢᱟᱱᱮ ᱦᱟᱥᱟ ᱠᱚ ᱥᱟᱹᱛ ᱵᱟᱲᱟᱭ ᱦᱩᱭᱩᱜ ᱠᱟᱱᱟ᱾ ᱦᱩᱸ᱾
ᱦᱳᱸᱭ᱾
ᱟᱫᱚ ᱜᱚᱝᱠᱮ, ᱛᱟᱞᱮ ᱟᱯᱮ ᱥᱮᱜ, ᱟᱸ ᱟᱯᱮ ᱫᱚ ᱛᱟᱞᱮ ᱦᱩᱲᱩ ᱫᱚ ᱠᱚᱫᱚ ᱛᱤᱱ ᱵᱟᱨ ᱯᱮ ᱨᱚᱦᱚᱭᱟ?
ᱚᱸ ᱟᱹᱰᱤ ᱵᱟᱹᱲᱤᱥ ᱠᱩᱠᱞᱤ ᱵᱮᱱ ᱫᱚᱦᱚ ᱠᱮᱫᱟ ᱜᱚᱝᱠᱮ ᱟᱨ ᱟᱞᱮ ᱥᱮᱫ ᱫᱚ ᱦᱟᱸᱜ ᱦᱩᱲᱩ ᱫᱚᱸ ᱱᱚᱜᱼᱚᱸᱭ ᱵᱚᱪᱷᱚᱨ ᱨᱮ ᱦᱟᱸᱜ ᱚᱱᱮ ᱡᱟᱸᱦᱟ ᱞᱮᱠᱟ ᱱᱚᱜᱼᱚᱸᱭ ᱱᱤᱭᱟᱹ ᱢᱤᱜ ᱫᱚᱢ ᱞᱮ ᱨᱚᱦᱚᱭᱟ ᱦᱟᱸᱜ ᱱᱚᱜᱼᱚᱭ ᱛᱚᱜ ᱨᱚᱦᱚᱭᱚᱜ ᱠᱟᱱᱟ ᱟᱨ ᱵᱟᱥᱤᱵ ᱥᱩᱭᱤᱫᱟ ᱵᱩᱱᱩᱜ ᱛᱮ ᱶᱚᱜᱼᱚᱭ ᱵᱚᱪᱷᱚᱨ ᱜᱮ ᱦᱟᱸᱜ ᱱᱚᱜᱼᱚᱭ ᱫᱟᱜ ᱫᱤᱱ ᱜᱮ ᱦᱟᱸᱜ ᱞᱮ ᱨᱚᱦᱚᱭ ᱵᱟᱲᱟᱭᱟ ᱜᱮᱭᱟ ᱟᱨ ᱟᱨ ᱚᱱᱟ ᱦᱚᱸ ᱢᱚᱡᱽ ᱛᱮ ᱫᱟᱨ ᱠᱷᱟᱡ ᱫᱚ ᱢᱚᱡ ᱜᱮ ᱨᱚᱦᱚᱭᱚᱜᱼᱟ ᱟᱨ ᱢᱚᱡ ᱛᱮ ᱵᱟᱭ ᱫᱟᱜ ᱠᱷᱟᱡ ᱜᱮ ᱟᱰᱤ ᱢᱩᱥ ᱠᱮᱹᱞ ᱟᱫᱽᱨᱚ ᱚᱝᱠᱟ ᱵᱟᱝ ᱨᱚᱦᱚᱭᱚᱜᱼᱟ ᱟᱨ ᱚᱝᱠᱟ ᱠᱟ ᱢᱮᱱᱟᱜ ᱜᱮᱭᱟ ᱜᱟᱰᱟ ᱠᱚ ᱚᱱᱟ ᱠᱚᱜᱮ ᱮ ᱨᱚᱦᱚᱭ ᱵᱟᱲᱟᱭ ᱜᱮᱭᱟ ᱦᱮᱸ ᱜᱟᱰᱟ, ᱠᱩᱧ ᱢᱮᱱᱟᱜᱼᱟᱸ᱾ ᱥᱟᱨᱠᱟᱨ ᱫᱚ ᱟᱲᱟ ᱚᱱᱟ ᱥᱮᱪᱟᱭ ᱠᱩᱧ ᱠᱚ ᱢᱮᱱᱟᱜᱼᱟᱸ ᱟᱱᱟ ᱚᱨ ᱦᱚᱭ ᱫᱚ ᱨᱚᱦᱚᱭ ᱵᱟᱲᱟᱭ ᱜᱮᱭᱟ ᱟᱨ ᱦᱟᱸᱜ ᱞᱟᱹᱭᱢᱮ ᱜᱚᱝᱠᱮ ᱟᱲ ᱟᱯᱮ ᱥᱮᱡ ᱜᱮ ᱦᱟᱸᱜ ᱪᱮᱞᱠᱟ ᱵᱚᱪᱷᱚ ᱨᱮ ᱛᱤᱱᱟᱹᱜ ᱫᱚᱢ ᱯᱮ ᱨᱚᱦᱚᱭ ᱵᱟᱲᱟᱭ ᱜᱮᱭᱟ?
ᱦᱮᱸ ᱜᱚᱝᱠᱮ, ᱟᱞᱮ ᱥᱮᱫ ᱫᱚ ᱵᱚᱥᱚᱨ ᱨᱚᱫᱚ ᱵᱟᱫᱫᱷᱟᱱ ᱱᱮ ᱨᱚᱦᱚᱭ ᱜᱮᱭᱟ᱾ ᱟᱫᱚ ᱫᱷᱚᱨᱚᱱ ᱨᱮᱦᱚᱸ ᱨᱚᱦᱚᱭ ᱜᱮᱭᱟ ᱞᱮ ᱟᱫᱚ ᱜᱚᱝᱠᱮ ᱟᱞᱮ ᱫᱚ ᱩᱸ ᱠᱮᱱᱮᱞ ᱫᱟᱜ ᱠᱚᱞᱮ ᱧᱟᱢ ᱜᱮᱭᱟ᱾ ᱦᱮᱸᱻ, ᱛᱟᱞᱮ ᱚᱱᱟ ᱠᱷᱟᱹᱛᱤᱨᱮ ᱮᱸ ᱫᱚᱢᱮ ᱮᱠᱴᱟ ᱮᱴᱠᱮᱴᱚᱲᱮ ᱫᱚ ᱵᱩᱱᱩᱜ ᱛᱟᱞᱮᱭᱟ, ᱫᱟᱜ ᱨᱮᱱᱟᱜ ᱫᱚ᱾ ᱟᱸᱨ ᱟᱸ ᱦᱳᱲᱳ ᱵᱟᱠᱷᱨᱟ ᱢᱟᱱᱮ ᱥᱚᱵᱽᱡᱤ ᱠᱚᱦᱚᱸ ᱦᱳᱭᱳᱜ ᱛᱟᱞᱮ ᱜᱮᱭᱟ᱾ ᱦᱩᱸ ᱟᱨ ᱱᱚᱣᱟ ᱥᱟᱵᱢᱟᱨᱥᱟᱞ ᱠᱚᱸᱦᱚᱸ ᱢᱮᱱᱟᱜᱼᱟ᱾ ᱚᱲᱟᱜ ᱠᱚᱨᱮᱜ ᱜᱮ ᱟᱨ
ᱟᱸᱭ
ᱢᱟᱴ ᱠᱚᱨᱮ ᱦᱚᱸ ᱢᱮᱱᱟᱜᱼᱟ ᱦᱩᱸᱻ᱾
ᱦᱟᱺ-ᱦᱟᱺ᱾
ᱚᱝᱠᱟ ᱞᱮᱠᱟ
ᱦᱳᱭ, ᱟᱰᱤ ᱣᱮᱥ ᱦᱮᱸ᱾ ᱛᱚᱵ ᱜᱚᱝᱠᱮ ᱟᱯᱮ ᱥᱮᱱ ᱢᱟ ᱟᱰᱤ ᱵᱮᱥ ᱜᱮᱭᱟ ᱟᱨ ᱵᱚᱪᱷᱚᱨ ᱨᱮ ᱵᱟᱨ ᱢᱟᱯᱮ ᱪᱟᱥᱮᱠᱟ ᱡᱟᱦᱟᱱ ᱢᱩᱥᱠᱤᱞ ᱵᱩᱱᱩᱜ ᱜᱮᱭᱟ ᱟᱨ ᱱᱚᱶᱟ ᱮᱠᱮᱝ ᱠᱮᱨᱮᱱ ᱫᱟᱜ ᱛᱮᱜᱮ ᱯᱮ ᱨᱚᱦᱚᱭ ᱜᱮᱭᱟ ᱥᱮ ᱜᱚᱝᱠᱮ ᱚᱱᱟ ᱡᱟᱦᱟᱴᱮᱜ ᱰᱤᱯ ᱵᱳᱨᱤᱝ ᱠᱚ᱾ ᱚᱱᱟ ᱠᱚ ᱮᱢ ᱵᱟᱲᱟᱣ ᱠᱟᱜ ᱯᱮᱭᱟ ᱣᱟᱹᱭᱦᱟᱹᱲ ᱛᱟᱞᱟ ᱠᱟ ᱛᱟᱞᱟ ᱠᱚᱨᱮᱜ ᱚᱱᱟ ᱞᱤᱧ ᱧᱮᱞ ᱵᱟᱲᱟᱣ ᱠᱟᱜ ᱫᱚ, ᱱᱚᱠᱟ ᱨᱮ ᱚᱱᱟ ᱵᱟᱸᱜᱟᱞ ᱱᱟᱠᱷᱟ ᱠᱚᱨᱮ᱾ ᱚᱱᱟ ᱠᱚ ᱰᱤᱯ ᱵᱳᱨᱮᱱ ᱠᱚ ᱢᱮᱛᱟᱜ ᱠᱟᱱᱟ᱾ ᱟᱫᱚ ᱚᱱᱟ ᱠᱚᱨᱮ ᱠᱮ ᱮᱢ ᱵᱟᱲᱟ ᱠᱚᱜ ᱠᱮᱜᱮᱭᱟ ᱟᱫᱚᱞᱤᱧ ᱧᱮᱞ ᱠᱟᱜᱼᱟ, ᱟᱫᱚ ᱠᱮᱱᱮᱞ ᱦᱚᱸ ᱢᱮᱱᱟᱜ ᱜᱮᱭᱟ ᱚᱱᱟᱹ ᱰᱤᱰ ᱰᱤᱰᱤᱵ ᱵᱚᱨᱤᱝ ᱦᱚᱸ ᱠᱚᱦᱚᱸ ᱢᱮᱱᱟᱜ ᱜᱮᱭᱟ ᱯᱟᱥᱮ ᱥᱮ ᱪᱮᱫ ᱞᱮᱠᱟ?
ᱦᱮᱸ ᱜᱚᱝᱠᱮ ᱦᱮᱸ, ᱟᱨ ᱢᱤᱜᱫᱷᱟᱣ ᱫᱷᱟᱣ ᱞᱟᱹᱭᱵᱤᱱ ᱪᱮᱫ ᱵᱤᱱ ᱞᱟᱹᱭ ᱠᱮᱫᱟ ᱾
ᱚᱱᱟ ᱵᱳᱨᱤᱝ ᱠᱚ ᱢᱮᱛᱟᱜ ᱠᱟᱱᱟ, ᱰᱤᱯ ᱵᱳᱨᱤᱝ ᱚᱱᱟ ᱪᱷᱮᱞᱳ ᱞᱮᱠᱟ ᱾
ᱦᱳᱭ ᱦᱳᱭ ᱾ ᱦᱮᱸ ᱜᱚᱝᱠᱮ ᱟᱞᱮ ᱥᱮᱫ ᱚᱱᱟ ᱦᱚᱸ ᱢᱮᱱᱟᱜ ᱜᱮᱭᱟ, ᱟᱨ ᱚᱱᱟ ᱥᱚᱨᱠᱟᱨ ᱠᱷᱚᱱᱟᱜ ᱦᱚᱸ ᱮᱢ ᱠᱟᱫᱟ ᱠᱚ ᱚᱱᱟ ᱫᱚ ᱟᱨ ᱠᱤᱪᱷᱩ ᱠᱤᱪᱷᱩ ᱢᱮᱱᱟᱜᱼᱟ ᱯᱟᱨᱥᱳᱱᱟᱞ ᱾ ᱵᱮᱱᱟᱣ ᱠᱟᱫᱟ ᱠᱚ, ᱚᱲᱟᱜ ᱢᱚᱛᱚ ᱞᱮᱠᱟᱜᱮ ᱦᱮᱸ ᱟᱫᱚ, ᱚᱱᱟ ᱠᱷᱚᱱᱟᱜ ᱦᱚᱸ ᱫᱟᱜ ᱠᱤᱨᱤᱧ ᱠᱤᱨᱤᱧ ᱟᱹᱠᱷᱨᱤᱧ ᱧᱟᱢᱚᱜᱼᱟ ᱾ ᱫᱟᱜ ᱡᱩᱫᱤ ᱟᱹᱵᱤᱱ ᱢᱤᱫ ᱵᱤᱜᱷᱟᱹ ᱠᱤ ᱵᱟᱨ ᱵᱤᱜᱦᱟᱹ ᱢᱚᱬᱮ ᱵᱜᱷᱟᱹ ᱚᱱᱠᱟ ᱡᱩᱫᱤ ᱵᱤᱱ ᱪᱟᱥᱟ, ᱟᱫᱚ ᱚᱱᱠᱟᱜᱮ ᱦᱩᱲᱩ ᱠᱚᱫᱚ ᱫᱷᱚᱨᱚᱱ ᱫᱤᱱ ᱫᱚ ᱵᱤᱞᱤ ᱫᱷᱟᱹᱵᱤᱡ ᱚᱱᱟ, ᱯᱚᱭᱥᱟ ᱠᱚ ᱦᱟᱛᱟᱣᱟ ᱢᱟᱱᱮ ᱵᱮᱞᱮ ᱟᱵᱤᱱᱟᱜ ᱦᱳᱲᱳ ᱵᱤᱞᱤᱭᱮᱱᱟ ᱡᱮ ᱢᱤᱫᱴᱮᱱ ᱪᱩᱠᱛᱤ ᱛᱟᱦᱮᱱᱟ ᱡᱮ ᱱᱩᱱᱟᱹᱜ ᱞᱟᱜᱟᱜᱼᱟ ᱦᱩᱸ ᱾
ᱦᱮᱸ,
ᱚᱱᱠᱟ ᱞᱮᱠᱟ ᱾ ᱟᱨ ᱛᱟᱦᱚᱞᱮ ᱟᱯᱮ ᱥᱮᱫ ᱫᱚ ᱜᱚᱝᱠᱮ ᱚᱱᱠᱟᱱᱟᱜ ᱵᱮᱵᱚᱥᱛᱷᱟ ᱫᱚ ᱵᱟᱹᱱᱩᱜᱼᱟ?
ᱟᱞᱮᱥᱮᱫ ᱫᱚ ᱚᱱᱛᱮ ᱦᱟᱸᱜ ᱚᱱᱠᱟᱱᱟᱜ ᱵᱮᱵᱚᱥᱛᱷᱟ ᱫᱚ ᱵᱟᱹᱱᱩᱜ ᱜᱮᱭᱟ ᱟᱞᱮᱥᱮᱫ ᱫᱚ ᱾ ᱚᱱᱟ ᱚᱱᱟᱛᱮ ᱵᱚᱪᱷᱚᱨ ᱨᱮ ᱮᱠᱫᱚᱢ ᱜᱮ ᱱᱚᱣᱟ ᱫᱟᱥ ᱧᱮᱞ ᱨᱮᱜᱮᱞᱮ ᱪᱟᱥᱚᱜᱼᱟᱞᱮ ᱱᱚᱣᱟ ᱢᱟᱹᱦᱱᱟᱹ ᱨᱮᱜᱮ ᱟᱨ ᱚᱱᱮ ᱱᱟᱦᱟᱜ ᱚᱱᱟ, ᱥᱚᱵᱡᱤ ᱠᱚᱜᱮᱞᱮ ᱨᱚᱦᱚᱭ ᱵᱟᱲᱟᱭᱟ, ᱚᱱᱟ ᱟᱯᱟᱱᱟᱹᱯᱤᱱ ᱚᱱᱟ ᱥᱤᱪᱟᱭ ᱵᱤᱵᱦᱟᱜ ᱠᱷᱚᱡ ᱚᱱᱟ ᱠᱩᱧ ᱠᱷᱚᱡ ᱢᱮᱱᱟᱜ ᱠᱚ, ᱠᱩ ᱢᱮᱱᱟᱜ ᱵᱟᱲᱟ ᱜᱮᱭᱟ ᱟᱫᱚ ᱚᱱᱟ ᱠᱷᱚᱡ ᱜᱮ ᱚᱱᱟ, ᱥᱚᱵᱽᱡᱤ ᱠᱚᱜᱮ ᱠᱷᱟᱞᱤ ᱪᱟᱥ ᱦᱩᱭᱩᱜᱼᱟ, ᱟᱨ ᱦᱩᱲᱩ ᱠᱚᱫᱚ ᱦᱟᱜ ᱚᱱᱟ ᱵᱚᱪᱷᱚᱨ ᱢᱤᱫ ᱫᱚᱢ ᱜᱮᱞᱮ ᱪᱟᱥ ᱵᱟᱲᱟᱜᱼᱟ ᱾ ᱟᱨ ᱛᱚᱵᱮ ᱜᱚᱝᱠᱮ ᱟᱯᱮᱥᱮᱫ ᱫᱚ ᱵᱟᱨᱚ ᱢᱟᱥ ᱠᱤ ᱟᱯᱮᱥᱮᱫ ᱫᱚ ᱪᱟᱥ ᱠᱚ ᱛᱟᱦᱮᱸ ᱵᱟᱲᱟᱜ ᱠᱟᱱᱟ᱾
ᱦᱳᱭ ᱦᱳᱭ ᱦᱳᱭ ᱾ ᱦᱮᱸ ᱜᱚᱝᱠᱮ ᱟᱞᱮᱥᱮᱫ ᱫᱚ ᱵᱟᱨᱚᱥᱚᱝ ᱵᱟᱨᱚ ᱢᱟᱥ ᱜᱮ ᱪᱟᱥ ᱠᱚᱫᱚ ᱦᱩᱭᱩᱜᱼᱟ ᱦᱮᱸ ᱾ ᱟᱨ ᱥᱚᱵᱽᱡᱤ ᱠᱚᱦᱚᱸ ᱵᱟᱨᱚ ᱢᱟᱥ ᱜᱮ, ᱨᱚᱦᱚᱭ ᱦᱩᱭᱩᱜᱼᱟ ᱦᱮᱸ ᱾ ᱟᱨ ᱠᱤᱨᱤᱧ ᱟᱹᱠᱷᱨᱤᱧ ᱦᱚᱸ ᱢᱮᱱᱟᱜᱼᱟ ᱡᱚᱢ ᱵᱟᱲᱟ ᱞᱟᱹᱜᱤᱫ ᱛᱚ ᱵᱟᱨᱚ ᱢᱟᱥ, ᱜᱮ ᱟᱞᱮ ᱫᱚ ᱫᱚᱢᱮ ᱮᱠᱴᱟ ᱫᱚ ᱵᱟᱞᱮ ᱠᱤᱨᱤᱧᱟ ᱦᱮᱸ ᱾
ᱦᱳᱭ,
ᱛᱟᱦᱚᱞᱮ ᱜᱚᱝᱠᱮ ᱤᱭᱟᱹ ᱫᱚ ᱟᱯᱮ ᱫᱚ ᱵᱤᱨ ᱫᱤᱥᱚᱢ ᱯᱮ ᱯᱟᱲᱟᱜᱼᱟ ᱥᱮ ᱪᱮᱫ?
ᱦᱳᱭ ᱜᱚᱢᱠᱮ ᱾
ᱚ ᱛᱟᱦᱞᱮ ᱜᱚᱝᱠᱮ ᱱᱤᱛᱚᱜ ᱢᱟ ᱵᱤᱨ ᱫᱤᱥᱚᱢ ᱠᱚᱨᱮᱜ ᱛᱚ, ᱢᱟᱱᱮ ᱢᱟᱱᱮ ᱯᱩᱴᱠᱟᱹ ᱢᱟᱱᱮ ᱩᱫ ᱠᱚᱫᱚ ᱫᱚᱢᱮ ᱜᱮᱛᱚ ᱧᱟᱢᱚᱜᱼᱟ ᱾
ᱦᱳᱭ ᱟᱹᱰᱤ ᱢᱚᱡᱽ ᱠᱩᱠᱞᱤ ᱵᱮᱱ ᱫᱚᱦᱚ ᱠᱮᱜᱼᱟ ᱱᱚᱰᱮ ᱾ ᱚᱱᱟ ᱟᱞᱮᱥᱮᱫ ᱢᱟ, ᱴᱷᱤᱠ ᱜᱮ ᱚᱱᱟ ᱚᱱᱟ ᱵᱩᱨᱩ ᱵᱤᱨ ᱫᱤᱥᱚᱢ ᱠᱟᱱ ᱛᱟᱞᱮ ᱜᱮᱭᱟ ᱟᱹᱰᱤᱜᱮ ᱫᱟᱨᱮ ᱠᱚ ᱢᱮᱱᱟᱜᱼᱟ ᱥᱟᱨᱡᱚᱢ ᱫᱟᱨᱮ ᱜᱮ ᱢᱮᱱᱟᱜᱼᱟ ᱾ ᱟᱨ ᱢᱟᱛᱠᱚᱢ ᱫᱟᱨᱮ ᱚᱱᱟ ᱥᱚᱥᱚ ᱫᱟᱨᱮ ᱠᱚ ᱟᱨ ᱪᱮᱫ ᱠᱚ ᱫᱟᱨᱮ ᱠᱚᱪᱚ ᱢᱮᱱᱟᱜᱼᱟ᱾ ᱟᱫᱚ ᱱᱚᱣᱟ ᱠᱚᱫᱚ ᱡᱟᱹᱥᱛᱤ ᱠᱟᱭ ᱜᱮ ᱢᱮᱱᱟᱜᱼᱟ, ᱟᱨ ᱚᱱᱟ ᱪᱮᱫ ᱠᱚᱪᱚ ᱠᱟᱹᱴᱤᱡ ᱠᱟᱹᱴᱤᱡ ᱫᱟᱨᱮ ᱠᱚᱢᱟ ᱛᱟᱦᱮᱱᱚᱜ ᱜᱮᱭᱟ ᱾ ᱢᱮᱱᱟᱜ ᱟ ᱟᱫᱚ ᱚᱱᱮ ᱵᱤᱱ ᱞᱟᱹᱭ ᱠᱮᱜᱼᱟ ᱩᱫ ᱠᱚ ᱚᱱᱟ ᱠᱚ ᱟᱞᱮᱥᱮᱫ ᱫᱚ ᱦᱚᱜᱼᱚᱭ, ᱛᱤᱱᱟᱹᱜ ᱠᱟᱡᱟᱠ ᱜᱮ ᱦᱟᱸᱜ ᱮ ᱫᱟᱜ ᱡᱟᱹᱲᱤᱭᱟ ᱟᱵᱚᱱᱟ ᱚᱱᱟ ᱡᱟᱹᱯᱩᱫ ᱛᱟᱨᱟᱭᱟᱭ ᱟᱨ ᱚᱱᱠᱟ ᱞᱮᱠᱟᱛᱮ ᱠᱟᱡᱟᱠ ᱜᱮ ᱩᱫ ᱡᱟᱱᱟᱢᱚᱜ ᱠᱟᱱᱟ ᱟᱨ, ᱫᱤᱱᱟᱹᱢ ᱦᱤᱞᱳᱜ ᱜᱮ ᱪᱟᱞᱟᱜ ᱠᱟᱱᱟ ᱠᱚ ᱩᱫ ᱦᱟᱞᱟᱝ ᱠᱚ ᱡᱚᱢᱠᱚ ᱡᱚᱢᱫᱟᱠᱚ ᱟᱨ, ᱟᱹᱷᱨᱤᱧ ᱦᱚᱸ ᱵᱟᱝ ᱪᱟᱵᱟᱜᱼᱟ ᱟᱹᱠᱷᱨᱤᱧ ᱠᱚ ᱟᱹᱠᱷᱨᱤᱧ ᱵᱟᱲᱟᱭᱮᱫ ᱠᱟᱱ ᱜᱮᱭᱟ, ᱠᱚ ᱟᱨ ᱚᱠᱟᱴᱟᱜ ᱯᱷᱩᱴᱠᱟᱹ ᱵᱮᱱ ᱞᱟᱹᱭ ᱠᱮᱜ ᱟ ᱠᱮᱜᱼᱟ? ᱩᱱᱠᱩ ᱦᱚᱸ ᱠᱟᱡᱟᱠ ᱠᱚ ᱡᱟᱱᱟᱢᱚᱜ ᱜᱮᱭᱟ ᱟᱞᱮ ᱥᱮᱫ ᱫᱚ ᱾ ᱟᱨ ᱟᱹᱞᱤᱧ ᱦᱚᱞᱤᱧ ᱪᱟᱞᱟᱣ ᱵᱟᱲᱟᱜ ᱜᱮᱭᱟ ᱟᱫᱚ, ᱯᱩᱴᱠᱟᱹ ᱞᱤᱧ ᱧᱟᱢ ᱵᱟᱲᱟ ᱠᱚᱜᱮᱭᱟ ᱩᱱᱠᱩ ᱦᱚᱸ ᱩᱫ ᱠᱚᱦᱚᱸ ᱾ ᱟᱫᱚ ᱟᱹᱰᱤ ᱢᱚᱸᱡᱽ ᱱᱮᱛᱟᱨ ᱩᱱᱠᱩ ᱯᱩᱴᱠᱟᱹ ᱥᱳᱲᱮ ᱦᱚᱸ ᱟᱹᱰᱤ ᱢᱚᱸᱡᱽ ᱜᱮ ᱟᱹᱭᱠᱟᱹᱜ ᱜᱮᱭᱟ ᱾ ᱡᱚᱢ ᱠᱟᱛᱮ, ᱦᱮᱸ ᱟᱫᱚ ᱟᱵᱮᱱ ᱵᱮᱱ ᱞᱟᱹᱭᱟ ᱜᱚᱢᱠᱮ ᱱᱚᱣᱟ ᱦᱮᱸ ᱟᱫᱚᱼᱼ ᱡᱚᱢ ᱵᱟᱲᱟ ᱠᱟᱜ ᱠᱚᱣᱟ ᱥᱮᱵᱮᱱ ᱵᱟᱵᱤᱱ ᱡᱚᱢ ᱵᱟᱲᱟ ᱠᱟᱜ ᱠᱚᱣᱟ ᱯᱩᱴᱼᱼ
ᱦᱳᱭ ᱦᱳᱭ, ᱜᱚᱢᱠᱮ ᱟᱹᱞᱤᱧ ᱦᱚᱸ ᱡᱚᱢ ᱫᱚᱞᱤᱧ ᱡᱚᱢ ᱵᱟᱲᱟ ᱟᱠᱟᱫᱟ ᱟᱫᱚᱼᱼ ᱟᱞᱮ ᱥᱮᱫ ᱢᱟ ᱫᱚᱢᱮ ᱥᱩᱨ ᱨᱮ ᱵᱤᱨ ᱵᱟᱹᱱᱩᱜ ᱨᱮᱦᱚᱸ ᱟᱫᱚᱼᱼ ᱮᱻ ᱯᱮᱲᱟ ᱠᱚ ᱢᱮᱱᱟᱜ ᱠᱚᱣᱟ ᱵᱤᱨ ᱥᱩᱨ ᱠᱚᱨᱮ ᱜᱮ ᱾ ᱟᱫᱚ ᱩᱱᱠᱩ ᱴᱷᱮᱱ ᱜᱮ ᱢᱟᱱᱮ ᱞᱟᱹᱭᱟ ᱠᱚ ᱡᱮ ᱯᱷᱳᱱ ᱠᱟᱛᱮᱫ ᱡᱮ ᱱᱚᱝᱠᱟᱼᱼ ᱯᱩᱴᱠᱟᱹ ᱩᱜ ᱠᱚ ᱧᱟᱢᱚᱜ ᱠᱟᱱᱟ ᱛᱟᱦᱚᱞᱮ ᱦᱤᱡᱩᱜ ᱯᱮ ᱤᱫᱤ ᱾ ᱛᱟᱦᱚᱞᱮ ᱦᱟᱞᱟᱝ ᱟᱠᱚ ᱛᱟᱦᱚᱞᱮᱼᱼ ᱦᱤᱡᱩᱜᱼᱟ ᱢᱟᱱᱮ ᱟᱹᱜᱩ ᱞᱮ ᱪᱟᱞᱟᱜᱼᱟ, ᱛᱟᱨᱯᱚᱨᱮ ᱚᱱᱠᱟ ᱵᱷᱟᱵᱽ ᱛᱮᱜᱮ ᱟᱫᱚᱼᱼ ᱯᱩᱴᱠᱟᱹ ᱥᱳᱲᱮ ᱠᱚᱢᱟ ᱟᱫᱚ ᱩᱱᱠᱩ ᱴᱷᱮᱱ ᱜᱮ ᱱᱚᱝᱠᱟᱼᱼ ᱴᱷᱟᱹᱭᱠᱟᱹ ᱵᱟᱲᱟ ᱦᱩᱭ ᱠᱟᱱᱟ ᱡᱮ ᱱᱚᱝᱠᱟ ᱵᱷᱟᱵ ᱛᱮᱠᱚᱼᱼ ᱥᱳᱲᱮ ᱠᱚᱣᱟ ᱦᱮᱸ ᱾
ᱦᱮᱸ ᱾
ᱦᱮᱸ ᱛᱟᱦᱚᱞᱮ ᱟᱫᱚ ᱢᱚᱡᱽ ᱥᱟᱺᱦᱤᱡ ᱜᱮ ᱵᱩᱡᱷᱟᱹᱜᱼᱟ ᱦᱮᱸ ᱾ ᱟᱨ ᱜᱚᱢᱠᱮ ᱟᱨ ᱢᱤᱫᱴᱟᱝ ᱦᱟᱱᱟ ᱡᱟᱦᱟᱸ ᱛᱚᱨᱢᱟᱞ ᱩᱫ ᱠᱚ ᱧᱟᱢᱚᱜᱼᱟ ᱵᱚᱲᱚ ᱩᱫ ᱠᱚ ᱦᱮᱸ ᱾ ᱚᱨᱛᱚᱜ ᱩᱫ ᱞᱮᱠᱟ ᱦᱮᱸ, ᱚᱱᱟ ᱠᱚᱦᱚᱸ ᱡᱚᱢ ᱵᱟᱲᱟ ᱦᱩᱭ ᱟᱠᱟᱱᱟ ᱚᱱᱟ ᱦᱚᱸᱼᱼ ᱠᱷᱩᱵ ᱢᱟᱱᱮ ᱡᱤᱞ ᱞᱮᱠᱟ ᱵᱩᱡᱷᱟᱹᱜᱼᱟ ᱦᱮᱸ ᱾
ᱦᱚᱭ ᱦᱚᱭ, ᱦᱚᱭ ᱦᱚᱭ ᱾
ᱚᱸ
ᱟᱹᱰᱤ ᱵᱮᱥ ᱵᱤᱱ ᱨᱚᱲ ᱠᱮᱜᱼᱟ ᱜᱚᱝᱠᱮ ᱟᱨ ᱱᱚᱣᱟ ᱩᱫ ᱠᱚ ᱵᱟᱨᱮᱛᱮ ᱟᱭᱢᱟ ᱞᱮᱠᱟ ᱠᱤᱪᱷᱩ ᱩᱫ ᱜᱮ ᱡᱟᱱᱟᱢᱚᱜᱼᱟ ᱾ ᱛᱚᱨᱢᱟᱞ ᱩᱫ ᱠᱚᱵᱤᱱ ᱞᱟᱹᱭ ᱠᱮᱫᱼᱟ ᱚᱱᱟ ᱥᱤᱢ ᱩᱫ ᱠᱚᱠᱚ ᱢᱮᱛᱟᱣᱟᱜᱼᱟ ᱟᱨᱼᱼ ᱮᱢᱟᱱ ᱛᱮᱭᱟᱜ ᱟᱹᱞᱤᱧ ᱦᱚᱸ ᱜᱚᱝᱠᱮ ᱚᱱᱟ ᱩᱫ ᱧᱩᱛᱩᱢ ᱵᱟᱹᱞᱤᱧ ᱵᱟᱲᱟᱭ ᱜᱮᱭᱟᱞᱤᱧ ᱪᱮᱫ ᱠᱚᱪᱚ, ᱟᱫᱚ ᱚᱱᱠᱟ ᱫᱚᱼᱼ ᱡᱟᱹᱥᱛᱤ ᱵᱟᱞᱤᱧ ᱪᱟᱞᱟᱣ ᱵᱟᱲᱟᱜ ᱛᱮ ᱧᱮᱞ ᱫᱚᱞᱤᱧ ᱧᱮᱞ ᱴᱦᱤᱠᱼᱼ ᱴᱷᱤᱠᱟᱹᱜ ᱜᱮᱭᱟ ᱱᱚᱣᱟ ᱩᱫ ᱡᱚᱢ ᱜᱟᱱᱚᱜ ᱜᱮᱭᱟ ᱦᱟᱱᱟ ᱩᱫ ᱡᱚᱢ ᱜᱟᱱᱚᱜ ᱜᱮᱭᱟ ᱵᱟᱠᱷᱟᱡ ᱩᱱᱟᱹᱜ ᱧᱩᱛᱩᱢ ᱵᱟᱝ ᱜᱮᱞᱤᱧ ᱵᱟᱲᱟᱭᱟ ᱾ ᱟᱨ ᱜᱚᱢᱠᱮ ᱞᱤᱧ ᱠᱩᱞᱤ ᱵᱟᱲᱟ ᱟᱵᱮᱱ ᱞᱤᱧ ᱠᱩᱞᱤ ᱵᱮᱱᱟ ᱟᱪᱪᱷᱟ ᱟᱯᱮ ᱥᱮᱫ ᱫᱚ ᱚᱱᱟᱼᱼ ᱵᱚᱪᱷᱚᱨ ᱨᱮ ᱵᱟᱨ ᱫᱷᱟᱣ ᱥᱟᱞᱨᱮ ᱵᱟᱨᱫᱚᱢ ᱦᱩᱲᱩ ᱯᱮ ᱨᱚᱦᱚᱭ ᱜᱮᱭᱟ ᱯᱮ ᱟᱫᱚ? ᱥᱮ ᱟᱯᱮ ᱥᱮᱫ ᱫᱚ ᱚᱱᱟ ᱵᱩᱥᱩᱵ ᱠᱚ ᱥᱮᱭᱟᱜ ᱜᱮᱭᱟ ᱠᱟᱡᱟᱠ ᱚᱱᱟᱨᱮᱼᱼ ᱵᱩᱥᱩᱵ ᱩᱫ ᱠᱚ ᱡᱟᱱᱟᱢ ᱢᱚᱜ ᱜᱮᱭᱟ ᱟᱹᱰᱤ ᱥᱤᱵᱤᱞ ᱜᱮᱭᱟ ᱟᱨ ᱪᱮᱫ ᱞᱮᱠᱟ ᱟᱯᱮ ᱥᱮᱫ ᱫᱚᱱᱟ ᱵᱩᱥᱩᱵ ᱩᱫ ᱡᱟᱱᱟ ᱡᱟᱱᱟᱢᱚᱜ ᱜᱮᱭᱟ ᱥᱮ ᱪᱮᱫ ᱞᱮᱠᱟ?
ᱦᱮᱸ ᱜᱚᱝᱠᱮ ᱦᱮᱸ, ᱚᱱᱟ ᱵᱩᱥᱩᱵ ᱥᱮᱭᱟᱜ ᱜᱮᱭᱟ ᱥᱮ ᱢᱟᱱᱮ ᱥᱮᱭᱟ ᱞᱮᱱ ᱠᱷᱟᱱ ᱟᱫᱚᱼᱼ ᱟᱹᱰᱤ ᱨᱟᱹᱜᱤ ᱜᱮ ᱚᱱᱟ ᱩᱫ ᱠᱚ ᱡᱟᱱᱟᱢᱚᱜᱼᱟ ᱾ ᱟᱫᱚ ᱚᱱᱟ ᱦᱚᱸ ᱠᱷᱩᱵᱼᱼ ᱢᱟᱱᱮ ᱟᱹᱰᱤ ᱫᱤᱱ ᱫᱷᱚᱨᱮ ᱜᱮ ᱢᱟᱱᱮ ᱡᱚᱢ ᱵᱟᱲᱟ ᱫᱚ ᱦᱩᱭᱩᱜ ᱜᱮᱭᱟ ᱦᱮᱸ ᱾
ᱦᱚᱭ
ᱟᱫᱚ ᱚᱱᱟ ᱠᱚᱦᱚᱸ ᱚᱱᱟ ᱦᱚᱸ ᱵᱷᱟᱜᱮ ᱧᱚᱜ ᱜᱮ ᱥᱮᱵᱮᱞᱟ ᱟᱫᱚ ᱜᱚᱢᱠᱮ ᱚᱱᱟᱼᱼ ᱢᱤᱫᱴᱮᱱ ᱤᱭᱟᱹ ᱢᱮᱱᱟᱜᱼᱟ ᱩ ᱞᱟᱜ ᱞᱟᱜ ᱚᱱᱟ ᱩᱫ ᱡᱟᱦᱟᱸ ᱞᱟᱜᱼᱼ ᱚᱱᱟ ᱦᱚᱸ ᱵᱷᱟᱜᱮ ᱜᱮ ᱥᱤᱵᱤᱞᱟ ᱾ ᱦᱮᱸ ᱞᱟᱦᱟᱼᱼ ᱦᱮᱸ ᱚᱱᱮ ᱞᱟᱫ ᱵᱟᱲᱟ ᱠᱟᱫᱟ ᱠᱚ ᱤᱭᱟᱹ ᱛᱟᱠᱚ ᱵᱩᱰᱤ ᱜᱚᱜᱚ ᱛᱟᱠᱚ ᱾ ᱛᱟᱦᱚᱞᱮ ᱚᱱᱟ ᱡᱚᱢ ᱵᱟᱲᱟ ᱦᱩᱭ ᱠᱟᱱᱟ ᱠᱷᱩᱵ ᱵᱷᱟᱜᱮ ᱵᱩᱡᱷᱟᱹᱜᱼᱟ ᱦᱮᱸ ᱾
ᱩᱸ ᱦᱳᱭ ᱾
ᱛᱟᱦᱚᱞᱮ ᱚᱱᱠᱟ ᱞᱮᱠᱟ ᱜᱮ ᱱᱤᱭᱟᱹ ᱦᱚᱸ ᱾ ᱟᱨ ᱜᱚᱝᱠᱮ ᱛᱟᱦᱚᱞᱮᱼᱼ ᱤᱭᱟᱹ ᱯᱚᱨᱚᱵᱽ ᱠᱚᱫᱚ ᱚᱠᱟ ᱞᱮᱠᱟ ᱯᱮ ᱢᱟᱱᱟᱣ ᱜᱮᱭᱟ, ᱪᱮᱫ ᱯᱚᱨᱚᱵᱽ ᱠᱚ ᱟᱹᱰᱤ ᱵᱷᱟᱹᱜᱮ ᱵᱷᱟᱵ ᱛᱮ ᱢᱟᱱᱟᱣ?
ᱟᱹᱰᱤ, ᱟᱹᱵᱤ ᱵᱮᱥ ᱵᱮᱱ ᱨᱚᱲ ᱠᱮᱫᱼᱟ ᱱᱚᱣᱟ ᱟᱵᱚ ᱥᱚᱢᱟᱡᱽ ᱾ ᱛᱟᱞᱟ ᱨᱮ ᱱᱚᱣᱟ ᱯᱚᱨᱚᱵᱽ ᱵᱮᱱ ᱠᱩᱞ ᱠᱮᱫ ᱞᱤᱧᱟ ᱟᱨ ᱞᱤᱧ ᱞᱟᱹᱭᱟ ᱱᱚᱜᱼᱚᱭ ᱱᱟᱦᱟᱸᱜ ᱢᱟᱱᱮ ᱟᱵᱚ ᱫᱚ ᱚᱱᱟ ᱦᱩᱲᱩ ᱨᱚᱦᱚᱭ ᱜᱮ ᱦᱟᱸᱜ ᱵᱚᱱ ᱵᱮᱥᱤ ᱵᱚᱱ ᱨᱚᱦᱚ ᱮᱦᱚᱵ ᱞᱟᱦᱟᱜᱼᱟ᱾ ᱟᱫᱚ ᱚᱱᱟ ᱞᱟᱦᱟ ᱨᱮ ᱦᱟᱸᱜ ᱟᱵᱚ ᱢᱟ ᱮᱱᱛᱮ ᱱᱚᱣᱟ ᱟᱞᱮ ᱱᱟᱠᱷᱟ ᱫᱚ ᱦᱟᱸᱜ ᱵᱚᱞᱮ ᱚᱱᱟ ᱮᱨᱚᱜ ᱯᱚᱨᱚᱵᱽ ᱞᱮ ᱢᱟᱱᱟᱣ ᱜᱮᱭᱟ ᱞᱮ᱾
ᱦᱮᱸ᱾
ᱦᱮᱸ, ᱚᱱᱟ ᱦᱚᱸ ᱵᱚᱞᱮ ᱟᱞᱮ ᱥᱮᱫ ᱫᱚ ᱚᱱᱠᱟ ᱠᱟᱱᱟ ᱵᱚᱞᱮ ᱟᱞᱮᱭᱟᱜ ᱟᱹᱣᱨᱤ ᱮᱦᱚᱨ ᱮᱨᱚᱜ ᱢᱟᱱᱟᱣ ᱯᱚᱨᱚᱵᱽ ᱞᱟᱦᱟ ᱨᱮᱫᱚ ᱵᱚᱞᱮ ᱚᱱᱟ ᱵᱟᱹᱭᱦᱟᱹᱲ ᱥᱮᱫ ᱫᱚ ᱱᱟᱦᱟᱸᱜ ᱵᱟᱝ ᱜᱮᱢ ᱯᱷᱮᱰ ᱫᱟᱲᱮᱭᱟᱜᱼᱟ᱾
ᱦᱳᱭ ᱦᱳᱭ᱾
ᱟᱨ ᱮᱨᱲ ᱚᱱᱟ ᱫᱟᱠᱟ ᱠᱚᱦᱚᱸ ᱚᱱᱟ ᱵᱟᱨᱮ ᱥᱮᱫ ᱫᱚ ᱵᱟᱢ ᱤᱫᱤ ᱫᱟᱲᱮᱭᱟᱜᱼᱟ, ᱚᱱᱟ ᱵᱟᱹᱭᱦᱟᱹᱲ ᱥᱮᱫ ᱫᱚ ᱦᱟᱸᱜ᱾ ᱟᱨ ᱱᱮᱛᱟᱨ ᱢᱟ ᱛᱮ ᱚᱱᱟ ᱵᱟᱹᱭᱦᱟᱹᱲ ᱥᱮᱫ ᱜᱮ ᱥᱮᱛᱟᱜ ᱫᱷᱟᱨᱟ ᱪᱟᱞᱟᱜ ᱦᱩᱭᱩᱜ ᱛᱮ, ᱟᱜᱩ ᱜᱚᱫ ᱠᱚᱢᱟ ᱜᱚᱜᱚ ᱡᱚᱱᱟ ᱢᱟ ᱵᱟᱹᱭᱦᱟᱹᱲ ᱥᱮᱫ ᱜᱮ ᱫᱟᱠᱟ ᱠᱚ ᱤᱫᱤᱭ ᱜᱮᱭᱟ ᱟᱹᱰᱤ ᱢᱚᱸᱡᱽ᱾ ᱟᱨ ᱚᱱᱮ ᱚᱱᱠᱟ ᱜᱮᱞᱮ ᱟᱹᱣᱨᱤ ᱮᱨᱚᱜ ᱞᱟᱦᱟᱜ ᱨᱮᱫᱚ ᱵᱚᱞᱮ ᱫᱟᱠᱟ ᱥᱮᱫ ᱫᱚ ᱵᱟᱦᱨᱮ ᱥᱮᱫ ᱫᱚ ᱵᱟᱢ ᱤᱫᱤ ᱫᱟᱲᱮᱭᱟᱜᱼᱟ᱾ ᱟᱫᱚ ᱱᱤᱭᱮ ᱱᱚᱝᱠᱟ ᱱᱟᱜ ᱚᱱᱮ ᱜᱮ ᱟᱞᱮ ᱥᱮᱫ ᱫᱚ ᱦᱟᱸᱜ᱾ ᱟᱨ
ᱦᱮᱸ ᱦᱮᱸ᱾
ᱟᱨ ᱚᱱᱟ ᱤᱱᱟ ᱵᱟᱫ ᱢᱟ, ᱪᱮᱫ ᱠᱚ ᱢᱟᱜ ᱢᱚᱬᱮ ᱠᱚ ᱵᱚᱱ ᱦᱩᱭᱩᱜ ᱜᱮᱭᱟ᱾ ᱟᱨ ᱱᱚᱣᱟ ᱦᱟᱹᱨᱭᱟᱹᱲ ᱯᱚᱨᱚᱵᱽ ᱠᱚᱦᱚᱸ ᱦᱩᱭᱩᱜ ᱜᱮᱭᱟ᱾
ᱦᱳᱭ ᱦᱳᱭ᱾
ᱦᱮᱸ, ᱟᱫᱚ ᱤᱱᱟ ᱵᱟᱫ ᱢᱟ ᱱᱟᱜ ᱥᱚᱨᱦᱟᱭ ᱠᱚᱜᱮ ᱟᱨ ᱚᱱᱟ ᱵᱟᱦᱟ ᱠᱚ ᱵᱟᱦᱟ ᱠᱚ ᱢᱮᱱᱟᱜ ᱛᱟᱵᱚᱱᱟ, ᱵᱟᱦᱟ ᱯᱚᱨᱚᱵᱽ ᱠᱚ᱾ ᱮᱱᱮ ᱮᱱᱮ ᱜᱮ ᱦᱟᱸᱜ ᱯᱚᱨᱚᱵᱽ ᱠᱚᱫᱚ, ᱟᱨ ᱟᱵᱮᱱ ᱜᱮ ᱞᱟᱹᱭ ᱵᱮᱱ ᱪᱮᱫ ᱠᱚ ᱚᱱᱟ ᱯᱚᱨᱚᱵᱽ ᱵᱮᱱ ᱫᱤᱥᱟ ᱮᱫ ᱠᱷᱟᱡ ᱫᱚ ᱞᱟᱹᱭ ᱵᱮᱱ, ᱟᱨ ᱪᱮᱫ ᱞᱮᱠᱟ ᱟᱯᱮᱥᱮᱫ ᱚᱱᱟ ᱮᱨᱚᱜ ᱯᱚᱨᱚᱵ ᱵᱚᱱ ᱢᱟᱱᱟᱣ ᱜᱮᱭᱟ ᱯᱮ ᱟᱨ ᱦᱟᱹᱨᱭᱟᱹᱲ ᱯᱚᱨᱚᱵᱽ ᱠᱚ, ᱟᱨ ᱠᱟᱹᱴᱤᱡ ᱞᱟᱹᱭᱟ ᱞᱟᱝ ᱯᱮ ᱞᱟᱹᱭ ᱵᱮᱱ ᱞᱟᱹᱭ?
ᱦᱳᱭ ᱦᱳᱭ ᱦᱟᱸ᱾ ᱟᱫᱚ ᱜᱚᱝᱠᱮ ᱟᱞᱮ ᱥᱮᱫ ᱦᱚᱸ ᱚᱱᱟ ᱤᱭᱟᱹ ᱠᱚ ᱵᱷᱟᱜᱮ ᱜᱮ ᱦᱩᱭᱩᱜᱼᱟ, ᱢᱟᱜ ᱢᱚᱬᱮ ᱠᱚ ᱫᱚ ᱟᱹᱰᱤ ᱮᱸ ᱵᱷᱟᱜᱮ ᱵᱷᱟᱵ ᱛᱮ ᱜᱮᱞᱮ ᱢᱟᱱᱟᱣᱟ ᱦᱮᱸ ᱟᱨ ᱢᱟᱜ ᱢᱚᱬᱮ ᱨᱮ ᱢᱟᱱᱮ ᱠᱷᱩᱵ ᱯᱮᱲᱟ ᱯᱟᱹᱲᱦᱟᱹ ᱠᱚᱠᱚ ᱦᱤᱡᱩᱜᱼᱟ᱾ ᱦᱮᱸ, ᱯᱨᱚᱜᱽᱨᱟᱢ ᱠᱚᱦᱚ ᱞᱮ ᱫᱚᱦᱚᱭ ᱵᱟᱲᱟᱭ ᱜᱮᱭᱟ᱾ ᱦᱩᱸ᱾ ᱛᱟᱨᱯᱚᱨᱮ ᱟᱫᱚ ᱯᱨᱚᱜᱨᱟᱢ ᱠᱚ ᱫᱚᱦᱚ ᱠᱟᱛᱮᱫ ᱚᱱᱟ ᱯᱟᱛᱟ ᱮᱱᱮᱡ ᱠᱚ ᱦᱩᱭᱩᱜ ᱜᱮᱭᱟ᱾ ᱦᱩᱭ ᱠᱟᱛᱮᱜ, ᱤᱭᱟᱹ ᱠᱚ ᱦᱩᱭᱩᱜᱼᱟ᱾ ᱯᱟᱛᱟ ᱮᱱᱮᱡ ᱠᱚ ᱦᱩᱭᱩᱜ ᱜᱮᱭᱟ᱾ ᱛᱟᱯᱚᱨᱮ ᱟᱨ ᱚᱱᱟ ᱯᱟᱛᱟ ᱮᱱᱮᱡ ᱨᱮ ᱥᱤᱨᱯᱟᱹ ᱠᱚᱞᱮ ᱮᱢᱟ ᱠᱚᱣᱟ, ᱚᱱᱟ ᱱᱟ ᱱᱟᱪᱚᱱᱤᱭᱟᱹ, ᱢᱟᱹᱫᱟᱹᱲᱤᱭᱟᱹ ᱠᱚ ᱦᱮᱸ᱾ ᱦᱮᱸ, ᱛᱟᱦᱞᱮ ᱠᱷᱩᱵ ᱵᱷᱟᱜᱮ ᱢᱤᱫᱴᱮᱡ ᱯᱨᱚᱜᱨᱟᱢ ᱞᱮ ᱫᱚᱦᱚᱭᱟ ᱥᱤᱨᱯᱟᱹ ᱠᱚᱦᱚᱸ ᱵᱷᱟᱜᱮ ᱵᱷᱟᱜᱮ ᱞᱮ ᱫᱚᱦᱚᱭᱟ᱾ ᱟᱨ ᱟᱨ ᱯᱩᱡᱟᱹ ᱯᱟᱥᱟᱢᱟ ᱟᱹᱰᱤ ᱡᱟᱠ ᱡᱚᱢᱚᱠ ᱜᱮ ᱠᱚᱨᱟᱣ ᱟᱞᱮ᱾ ᱦᱩᱸ, ᱚᱱᱠᱟ ᱵᱷᱟᱵ ᱛᱮᱜᱮ ᱞᱮ ᱮᱸ, ᱦᱩᱭ ᱤᱫᱤᱜ ᱠᱟᱱᱟ, ᱟᱨ ᱱᱮᱥ ᱫᱚ ᱜᱚᱝᱠᱮ, ᱢᱟ ᱤᱭᱟᱹ ᱢᱟᱜ ᱢᱚᱲᱮ ᱫᱚ ᱵᱟᱝ ᱵᱟᱦᱟ ᱦᱩᱭᱮᱱ ᱛᱟᱞᱮᱭᱟ ᱦᱮᱸ᱾
ᱦᱳᱭ᱾
ᱛᱟᱦᱞᱮ ᱵᱟᱦᱟ ᱦᱚᱸ ᱚᱱᱠᱟ ᱜᱮ ᱡᱟᱠ-ᱡᱚᱢᱚᱠ ᱜᱮ ᱦᱩᱭᱩᱜᱼᱟ᱾ ᱦᱮᱸ, ᱟᱫᱚ ᱯᱮ ᱵᱚᱦᱥᱚᱨ ᱞᱮ ᱵᱟᱦᱟᱜᱼᱟ ᱜᱚᱢᱠᱮ ᱟᱨ ᱯᱮ ᱵᱚᱪᱷᱚᱨ ᱢᱟᱜ ᱢᱚᱬᱮ ᱚᱱᱠᱟᱜᱮ ᱪᱟᱹᱞᱩ ᱢᱮᱱᱟᱜ ᱛᱟᱞᱮᱭᱟ ᱟᱫᱚ ᱚᱱᱠᱟ ᱵᱟᱵᱷ ᱛᱮᱜᱮ ᱦᱩᱭᱩᱜᱼᱟ᱾
ᱦᱳᱭ, ᱟᱪᱪᱷᱟ ᱜᱚᱢᱠᱮ ᱟᱹᱞᱤᱧ ᱢᱤᱫ ᱴᱟᱝ ᱠᱩᱞᱤ ᱵᱮᱱᱟᱹ ᱞᱤᱧ᱾
ᱦᱳᱭ᱾
ᱟᱪᱪᱷᱟ ᱚᱱᱟ ᱟᱵᱮᱱ ᱫᱚ ᱱᱚᱣᱟ ᱥᱤᱫᱩ ᱠᱟᱹᱱᱦᱩ ᱚᱱᱟ ᱛᱨᱤᱥ ᱡᱩᱱ ᱢᱟ ᱯᱟᱨᱚᱢ ᱵᱟᱲᱟᱭᱮᱱ ᱜᱮᱭᱟ᱾ ᱟᱪᱪᱷᱟ ᱟᱯᱮ ᱥᱮᱫ ᱫᱚ ᱱᱚᱣᱟ ᱛᱤᱥ ᱡᱩᱱ ᱚᱱᱟ, ᱪᱮᱫ ᱞᱮᱠᱟ ᱯᱮ ᱢᱟᱱᱟᱣ ᱜᱮᱭᱟ? ᱟᱨ, ᱟᱞᱮ ᱥᱮᱫ ᱢᱟ ᱱᱚᱣᱟ ᱥᱤᱫᱩ ᱠᱟᱹᱱᱦᱩ ᱫᱷᱟᱹᱨᱛᱤ ᱮᱢᱟᱛᱮ ᱟᱞᱮ ᱵᱚᱜᱱᱟᱰᱤ ᱟᱞᱮ ᱥᱩᱨ ᱜᱮ ᱢᱮᱱᱟᱜᱼᱟ, ᱟᱫᱚ ᱟᱞᱮ ᱫᱚ ᱟᱹᱰᱤ ᱢᱚᱡᱽ ᱜᱮᱞᱮ ᱢᱟᱱᱟᱣ ᱜᱮᱭᱟᱞᱮ, ᱟᱨ ᱜᱚᱴᱟ ᱱᱚᱣᱟ ᱟᱞᱮ ᱱᱟᱠᱷᱟ ᱫᱚ ᱜᱚᱴᱟ ᱦᱟᱸᱰᱮ ᱱᱟᱰᱮ ᱠᱚᱞᱮᱡᱽ ᱠᱚᱨᱮ ᱾ ᱥᱮ ᱦᱟᱸᱰᱮ ᱱᱟᱰᱮ ᱟᱛᱳ ᱠᱚᱨᱮ ᱟᱹᱰᱤ ᱢᱚᱸᱡᱽ ᱜᱮ ᱩᱱᱠᱤᱱᱟᱜ ᱫᱤᱥ ᱫᱩᱣᱟᱹᱨ ᱟᱵᱚᱣᱟᱜ ᱛᱮ, ᱥᱤᱫᱩ ᱠᱟᱹᱱᱦᱩ ᱣᱟᱜ ᱫᱷᱟᱹᱨᱛᱤ ᱢᱟᱱᱟᱣ ᱜᱮᱭᱟᱞᱮ ᱟᱨ ᱚᱱᱟ ᱠᱟᱹᱴᱤᱡ ᱞᱟᱹᱭ ᱵᱮᱱ ᱟᱯᱮᱥᱮᱫ ᱫᱚ ᱱᱚᱣᱟ ᱥᱤᱫᱩᱼᱠᱟᱱᱩ ᱠᱚᱣᱟᱜ ᱦᱟᱸᱰᱮ ᱱᱟᱰᱮ ᱩᱱᱠᱤᱱᱟᱜ ᱢᱩᱨᱛᱤ ᱠᱚ ᱵᱮᱱᱟᱣ ᱵᱟᱲᱟᱣ ᱠᱟᱫᱟ ᱾ ᱚᱱᱟ ᱥᱮ ᱵᱟᱝ? ᱟᱨ ᱟᱨ ᱯᱮ ᱢᱟᱱᱟᱣ ᱵᱟᱲᱟᱭ ᱜᱮᱭᱟ ᱯᱮ ᱥᱮ ᱵᱟᱝ ᱛᱤᱥ ᱡᱩᱱ ᱠᱚᱨᱮ, ᱟᱨ ᱱᱚᱣᱟ ᱵᱷᱚᱜᱽᱱᱟᱰᱤ ᱠᱟᱹᱵᱷᱤ ᱵᱮᱱ ᱦᱮᱡ ᱵᱟᱲᱟ ᱟᱠᱟᱱᱟ ᱥᱮ? ᱵᱟᱵᱮᱱ ᱦᱮᱡ ᱵᱟᱲᱟᱣ ᱟᱠᱟᱱᱟ?
ᱦᱮᱸ ᱜᱚᱝᱠᱮ ᱦᱮᱸ ᱦᱮᱸ ᱞᱟᱹᱭ ᱫᱟᱞᱤᱧ ᱟᱫᱚ ᱜᱚᱝᱠᱮ. ᱵᱷᱚᱜᱽᱱᱟᱰᱤᱦᱤ ᱫᱚ ᱚᱱᱛᱮ ᱫᱚ ᱪᱟᱞᱟᱣ ᱨᱮᱱᱟᱜ ᱫᱚᱢᱮ ᱨᱤᱠᱟᱹ ᱦᱩᱭ ᱠᱟᱱᱟ ᱟᱫᱚ ᱚᱱᱠᱟ ᱞᱮᱠᱟ ᱪᱟᱞᱟᱣ ᱦᱚᱸ ᱵᱟᱹᱞᱤᱧ ᱪᱟᱞᱟᱣ ᱫᱟᱲᱮ ᱠᱟᱣᱫᱟ ᱾ ᱟᱫᱚ ᱱᱤᱭᱟᱹ ᱵᱟᱨ ᱜᱮ ᱚᱱᱠᱟ ᱯᱨᱳᱜᱨᱟᱢ ᱦᱟᱛᱟᱣ ᱦᱩᱭᱩᱜ ᱠᱟᱱ ᱛᱟᱦᱮᱸᱫ ᱡᱮ ᱦᱩᱭᱩᱜᱼᱟ᱾ ᱟᱫᱚ ᱠᱤᱪᱷᱩ ᱠᱤᱪᱷᱩ ᱡᱟᱦᱟᱸᱭ ᱜᱟᱛᱮ ᱠᱚᱲᱟ ᱠᱚ ᱢᱮᱱ ᱦᱩᱭ ᱞᱮᱱᱟ, ᱟᱫᱚ ᱩᱱᱠᱩ ᱠᱤᱪᱷᱩ ᱠᱤᱪᱷᱩ ᱢᱟᱱᱮ ᱟᱠᱚᱣᱟᱜ ᱚᱲᱟᱜ ᱨᱮᱱᱟᱜ ᱚᱥᱩᱵᱤᱫᱷᱟ ᱠᱷᱟᱹᱛᱤᱨ ᱵᱟᱞᱮ ᱪᱟᱞᱟᱣ ᱫᱟᱲᱮ ᱠᱟᱣᱫᱟ ᱴᱷᱤᱠ ᱟᱪᱷᱮ ᱾ ᱟᱫᱚ ᱟᱞᱮ ᱫᱚ ᱟᱹᱛᱩ ᱠᱚᱨᱮ ᱦᱮᱸ ᱟᱹᱛᱩ ᱠᱚᱨᱮ ᱫᱚ ᱢᱟᱱᱟᱣ ᱜᱮᱭᱟᱞᱮ ᱚᱱᱠᱟ ᱤᱥᱠᱩᱞ ᱠᱚᱞᱮᱡᱽ ᱠᱚᱨᱮ ᱜᱚᱴᱟ ᱜᱮ ᱦᱮᱸ ᱟᱞᱮ
ᱦᱚᱸ,
ᱟᱨ ᱟᱞᱮ ᱠᱮᱞᱟᱵᱽ ᱯᱟᱦᱟᱴᱟ ᱠᱷᱚᱱ ᱠᱷᱩᱵ ᱵᱷᱟᱹᱜᱮ ᱵᱷᱟᱵ ᱛᱮᱞᱮ ᱢᱟᱱᱟᱣᱟ ᱾ ᱦᱮᱸ ᱟᱨ ᱢᱟᱱᱟ ᱫᱚ ᱟᱞᱮ ᱫᱚ ᱱᱚᱝᱠᱟ ᱞᱮ ᱢᱟᱱᱟᱣ ᱠᱮᱫᱟ ᱱᱤᱭᱟᱹ ᱵᱟᱨ ᱫᱚ ᱮᱠ ᱰᱮᱲᱥᱚ ᱤᱱᱟᱹ ᱜᱟᱱ ᱦᱮᱸ ᱫᱮᱲᱥᱚ ᱫᱩᱥᱚ ᱜᱮ ᱯᱨᱟᱭ ᱚᱱᱠᱟ ᱜᱮ ᱢᱟᱱᱮ ᱢᱚᱴᱚᱨ ᱥᱟᱭᱠᱮᱞ ᱜᱮ ᱟᱹᱛᱳ ᱟᱹᱛᱳ ᱢᱟᱱᱮ ᱩᱰᱩᱠ ᱞᱮᱫᱟᱞᱮ, ᱦᱮᱸ ᱟᱫᱚ ᱚᱱᱟ ᱦᱮᱸ ᱦᱮᱸ ᱦᱳᱭ ᱦᱳᱭ ᱾ ᱨᱮᱞᱤ ᱵᱷᱟᱵ ᱛᱮᱞᱮ ᱤᱭᱟᱹ ᱠᱮᱫᱟ ᱟᱨᱚ ᱵᱟᱦᱟ ᱢᱟᱞᱟ ᱟᱨᱟᱣ ᱚᱱᱟ ᱠᱚᱫᱚ ᱚᱱᱟ ᱯᱚᱨᱮ ᱦᱩᱭᱱᱟ ᱚᱱᱟ ᱨᱤᱞᱤ ᱯᱚᱨᱮ ᱛᱟᱨᱯᱚᱨᱮ ᱟᱫᱚ ᱚᱱᱠᱟ ᱠᱟᱛᱮ ᱠᱤᱪᱷᱩ ᱠᱤᱪᱷᱩ ᱢᱟᱹᱭ ᱵᱟᱹᱵᱩ ᱛᱟᱠᱚᱣᱟᱜ ᱚᱱᱚᱲᱦᱮᱸ ᱠᱚ ᱚᱱᱟ ᱟᱵᱚᱣᱟᱜ ᱥᱮᱨᱣᱟ ᱡᱟᱦᱟᱸ ᱠᱚ ᱢᱮᱱᱟᱜᱼᱟ᱾ ᱚᱱᱟ ᱠᱚ ᱤᱫᱤ ᱠᱟᱛᱮᱫ ᱜᱮ ᱥᱤᱫᱩ ᱩᱱᱩᱣᱟᱜ ᱤᱫᱤ ᱠᱟᱛᱮᱜ ᱜᱮ ᱛᱟᱦᱚᱞᱮ ᱚᱱᱟ ᱠᱚ ᱠᱤᱪᱷᱩ ᱤᱭᱟᱹ ᱠᱚᱞᱮ ᱫᱚᱦᱚ ᱞᱮᱫᱟ᱾ ᱚᱱᱟᱨᱮ ᱠᱤᱪᱷᱩ ᱢᱟᱱᱮ ᱯᱨᱟᱭᱤᱡᱽ ᱠᱚᱦᱚᱸ ᱞᱮ ᱮᱢᱟᱜ ᱠᱚᱣᱟ ᱚᱱᱠᱟ ᱵᱷᱟᱵᱽ ᱛᱮᱜᱮ ᱾ ᱟᱨ ᱯᱨᱳᱜᱨᱟᱢ ᱠᱚ ᱠᱤᱪᱷᱩ ᱫᱚᱦᱚ ᱞᱮᱫᱟ ᱢᱚᱴᱟ ᱢᱩᱴᱤ ᱵᱷᱟᱹᱜᱤ ᱜᱮ ᱦᱩᱭᱱᱟ ᱾
ᱦᱚᱸᱦᱚᱸ ᱾ ᱟᱹᱰᱤ ᱵᱮᱥ ᱛᱮ ᱵᱮᱱ ᱞᱟᱹᱭ ᱠᱮᱜᱼᱟ ᱾ ᱟᱨ
ᱦᱚᱸ ᱾
ᱟᱞᱮᱥᱮᱫ ᱦᱚᱸ ᱱᱚᱝᱠᱟ ᱟᱹᱰᱤ ᱢᱚᱸᱡᱽ ᱚᱱᱟ ᱛᱤᱥ ᱡᱩᱱ ᱨᱮ ᱟᱹᱰᱤ ᱢᱚᱸᱡᱽ ᱚᱱᱠᱟᱜᱮ ᱡᱟᱦᱟᱸ ᱴᱟᱜ ᱟᱨ ᱡᱟᱦᱟᱸᱴᱟᱜ ᱟᱞᱮ ᱯᱨᱳᱜᱨᱟᱢ ᱞᱮ ᱦᱩᱭ ᱦᱚᱪᱚᱭ ᱜᱮᱭᱟ, ᱩᱱᱠᱤᱱᱟᱜ ᱵᱟᱨᱮᱛᱮ ᱪᱮᱫ ᱞᱮᱠᱟ ᱩᱱᱠᱤᱱᱟᱜ ᱡᱤᱣᱱᱤ ᱠᱚ ᱪᱮᱫ ᱞᱮᱠᱟ ᱥᱠᱤᱰ ᱥᱠᱤᱰ ᱫᱣᱟᱨᱟ ᱪᱮᱫᱠᱟ ᱯᱚᱨᱤᱥᱛᱷᱤᱛ ᱠᱚ ᱦᱟᱸᱰᱮ ᱱᱟᱰᱮ ᱠᱚ ᱜᱮᱭᱟ ᱠᱚ ᱦᱟᱛᱟᱣ ᱜᱮᱭᱟ ᱠᱚ ᱾